ᱦᱮᱸ ᱟᱞᱤᱧᱟᱜ ᱨᱚᱲ ᱵᱤᱱ ᱟᱸᱡᱚᱢ ᱮᱫᱟ?
ᱦᱳᱭ ᱟᱸᱡᱚᱢ ᱜᱮ᱾
ᱦᱳᱭ ᱦᱳᱭ ᱡᱚᱸᱦᱟᱨ ᱡᱚᱸᱦᱟᱨ᱾
ᱦᱳᱭ ᱡᱚᱦᱟᱸᱨ ᱜᱮ᱾
ᱪᱮᱫ ᱵᱤᱱ ᱪᱮᱠᱟᱭᱮᱫᱟ?
ᱱᱚᱜᱼᱚᱭ ᱱᱤᱛᱚᱜ ᱫᱚ ᱪᱮᱫ ᱦᱚᱸ ᱵᱟᱝ ᱛᱤᱦᱤᱧ ᱫᱚ ᱥᱤ ᱛᱩᱝ ᱠᱟᱫ ᱛᱮ ᱚᱲᱟᱜ ᱠᱚᱨᱮ ᱜᱮ ᱢᱮᱱᱟᱜ ᱞᱮᱭᱟ ᱡᱤᱨᱟᱹᱣ ᱦᱩᱭ ᱠᱟᱱᱟ᱾
ᱟᱪᱪᱷᱟ ᱟᱪᱪᱷᱟ ᱵᱮᱥ ᱵᱟᱲᱟ ᱜᱮᱭᱟᱵᱤᱱ ᱛᱚ?
ᱦᱳᱭ ᱟᱹᱞᱤᱧ ᱦᱚᱸ ᱵᱮᱥ ᱜᱮ ᱢᱮᱱᱟᱜ ᱞᱤᱧᱟᱹ, ᱚᱲᱟᱜ ᱨᱮᱱ ᱦᱚᱸ ᱡᱚᱛᱚ ᱜᱮ ᱵᱮᱥ ᱜᱮ ᱢᱮᱱᱟᱜ ᱠᱚᱣᱟ, ᱟᱵᱮᱱ ᱜᱮ ᱪᱮᱫ ᱞᱮᱠᱟ ᱢᱮᱱᱟᱜ ᱵᱤᱱᱟ?
ᱟᱪᱪᱷᱟ ᱟᱹᱞᱤᱧ ᱦᱚᱸ ᱟᱹᱰᱤ ᱢᱚᱸᱡᱽ ᱜᱮ ᱦᱮᱱᱟᱜ ᱞᱤᱧᱟ᱾
ᱟᱪᱪᱷᱟ᱾
ᱱᱤᱫ ᱫᱷᱟᱹᱨᱤᱡ ᱛᱮᱫᱚ ᱛᱚᱼᱼ ᱛᱚ ᱯᱚᱨᱚᱵᱽ ᱯᱟᱛᱟ ᱠᱚ ᱱᱤᱭᱮ ᱱᱤᱛᱳᱜ ᱫᱚᱞᱟᱝ ᱟᱞᱳᱪᱚᱱᱟᱭᱟ ᱟᱨᱠᱤ᱾ ᱛᱚ ᱟᱨᱼᱼ ᱦᱮᱸ ᱢᱮᱱ ᱫᱟᱞᱤᱧ ᱡᱮ ᱯᱚᱨᱚᱵᱽ ᱯᱟᱛᱟ ᱠᱚ ᱵᱟᱨᱮᱛᱮ ᱟᱹᱵᱤᱱ ᱟᱨ ᱪᱮᱫ ᱵᱤᱱ ᱵᱟᱰᱟᱭᱟ ᱟᱨᱠᱤ? ᱚᱠᱟ ᱠᱚᱨᱮ ᱵᱤᱱ ᱪᱟᱞᱟᱣ ᱠᱟᱱᱟ ᱧᱮᱞ ᱠᱚ ᱟᱨᱠᱤ ᱚᱱᱟ ᱠᱚ?
ᱟᱪᱪᱷᱟ ᱯᱟᱛ ᱪᱮᱫ ᱵᱮᱱ ᱢᱮᱱ ᱠᱮᱫᱟ ᱯᱚᱨᱚᱵᱽ ᱯᱟᱛᱟ ᱵᱟᱝ?
ᱦᱮᱸ ᱦᱮᱸ ᱦᱮᱸ ᱾
ᱯᱟᱛᱟ ᱧᱮᱧᱮᱞ ᱠᱚᱫᱚ ᱟᱹᱞᱤᱧ ᱫᱚ ᱩᱱᱚᱜ ᱵᱟᱞᱤᱧ ᱪᱟᱞᱟᱣ ᱠᱟᱱᱟ ᱮᱱᱛᱮᱜ ᱚᱱᱟ ᱛᱮ ᱵᱟᱞᱤᱧ ᱞᱟᱹᱭ ᱫᱟᱲᱮᱭᱟᱵᱤᱱᱟ ᱯᱟᱛᱟ ᱨᱮᱱᱟᱝ ᱫᱚ ᱩᱱᱟᱹᱜ ᱡᱟᱹᱥᱛᱤ ᱫᱚ ᱵᱟᱞᱤᱧ ᱪᱟᱞᱟᱣ ᱵᱟᱲᱟᱣ ᱟᱠᱟᱱᱟ᱾
ᱟᱪᱪᱷᱟ ᱟᱪᱪᱷᱟ ᱟᱨ ᱤᱱᱠᱟᱹ ᱠᱳᱱᱳ ᱫᱟᱬᱟᱱ ᱡᱟᱭᱜᱟ ᱵᱤᱱ ᱠᱩᱥᱤᱭᱟᱜᱼᱟ, ᱡᱮ ᱵᱟᱭᱨᱮᱼᱼ ᱥᱮᱫ ᱫᱟᱬᱟᱱ ᱟᱨᱠᱤ᱾
ᱦᱳᱭ ᱫᱟᱬᱟ ᱫᱚ ᱚᱱᱠᱟ ᱢᱟᱱᱮ ᱠᱩᱥᱤᱜ ᱜᱮᱭᱟ ᱟᱫᱚ ᱚᱱᱠᱟ ᱥᱚᱢᱚᱭ ᱵᱟᱝᱛᱮ ᱫᱟᱬᱟ ᱦᱚᱸ ᱩᱱᱟᱹᱜ ᱵᱟᱞᱤᱧ ᱪᱟᱞᱟᱣ ᱵᱟᱲᱟᱣ ᱠᱟᱱ ᱛᱮ᱾
ᱟᱪᱪᱷᱟ ᱟᱪᱪᱷᱟ ᱟᱪᱷᱟ᱾ ᱛᱚ ᱚᱠᱟ ᱠᱚ ᱮᱨᱤᱭᱟ ᱟᱨᱠᱤ ᱫᱟᱬᱟ ᱟᱹᱵᱤᱱ ᱢᱚᱸᱡᱽ ᱵᱤᱱ ᱵᱩᱡᱷᱟᱹᱣᱟ ᱟᱨᱠᱤ? ᱪᱮᱫ ᱞᱮᱠᱟᱱ ᱡᱟᱭᱜᱟ ᱠᱚ ᱟᱨᱠᱤ?
ᱡᱟᱭᱜᱟ ᱫᱚᱼᱼ ᱵᱟᱞᱤᱧ ᱪᱟᱞᱟᱣ ᱠᱟᱱᱛᱮ ᱵᱟᱞᱤᱧ ᱞᱟᱹᱭ ᱫᱟᱲᱮᱭᱟᱵᱮᱱ ᱠᱟᱱᱟ ᱚᱱᱟ ᱫᱟᱲᱟ ᱨᱮᱱᱟᱝ ᱫᱚ, ᱢᱟ ᱟᱵᱮᱱ ᱜᱮ ᱞᱟᱹᱭᱵᱮᱱ᱾
ᱦᱮᱸ ᱟᱹᱞᱤᱧᱟᱜ ᱤᱪᱪᱷᱟᱹ ᱫᱚ ᱢᱮᱱᱟᱜᱼᱟ ᱟᱨᱠᱤ ᱟᱹᱞᱤᱧᱟᱜ ᱫᱟᱬᱟᱱ ᱵᱩᱡᱷᱟᱹᱣ ᱞᱤᱧᱟ ᱡᱮ ᱤᱱᱠᱟᱱᱼᱼ ᱠᱳᱱᱳ ᱯᱟᱦᱟᱲᱤ ᱮᱞᱟᱠᱟ ᱟᱨᱠᱤ ᱯᱟᱦᱟᱲ ᱠᱚ ᱫᱮᱡ ᱛᱟᱨᱯᱚᱨ ᱟ ᱱᱟᱹᱭ ᱠᱚᱨᱮ ᱧᱮᱞ ᱥᱮ ᱰᱮᱢ ᱠᱚ ᱤᱱᱠᱟᱹᱱᱟᱜ ᱡᱩᱫᱤ ᱛᱟᱦᱮᱱ ᱠᱷᱟᱱ᱾ ᱥᱟᱜᱚᱨ ᱚᱱᱟ ᱫᱷᱟᱨᱮ ᱠᱚᱨᱮᱜ ᱢᱟᱱᱮ ᱚᱱᱟ ᱠᱚᱜᱮ ᱟᱹᱞᱤᱧ ᱵᱟᱞᱤᱧ ᱵᱩᱡᱷᱟᱹᱣᱟ᱾ ᱛᱚ ᱚᱱᱟ ᱠᱚᱜᱮ ᱞᱤᱧ ᱢᱮᱱᱫᱟ, ᱟᱹᱵᱤᱱ ᱚᱠᱟ ᱞᱮᱠᱟᱱᱟᱜ ᱟᱨᱠᱤ ᱟᱹᱵᱤᱱ ᱵᱷᱟᱞᱮ ᱵᱮᱱ ᱵᱩᱡᱷᱟᱹᱣᱟ ᱟᱨᱠᱤ ᱫᱟᱬᱟᱱ? ᱥᱮ ᱚᱠᱟ ᱠᱚ ᱮᱨᱤᱭᱟ?
ᱟᱪᱪᱷᱟ, ᱟᱹᱞᱤᱧ ᱫᱚ ᱚᱱᱠᱟ ᱫᱟᱬᱟ ᱫᱚ ᱵᱟᱞᱤᱧ ᱪᱟᱞᱟᱣ ᱚᱱᱟ ᱯᱟᱨ ᱱᱚᱝᱠᱟ ᱵᱩᱨᱩ ᱨᱮᱱᱟᱝ ᱫᱮᱡᱚᱜ ᱨᱮ ᱟᱹᱰᱤ ᱢᱚᱡᱽ ᱢᱟᱱᱮ ᱥᱚᱠᱷ ᱢᱮᱱᱟᱜ ᱛᱟᱞᱤᱧᱟ ᱵᱩᱨᱩ ᱫᱮᱡᱚᱜ᱾
ᱟᱪᱪᱷᱟ ᱟᱪᱪᱷᱟ ᱟᱪᱪᱷᱟ, ᱛᱚ ᱟᱵᱚ ᱫᱟᱬᱟᱱ ᱠᱚᱵᱚᱱ ᱪᱟᱜᱼᱟ ᱛᱚ ᱫᱟᱬᱟᱱ ᱠᱚ ᱪᱟᱞᱟᱜ ᱢᱟᱲᱟᱝ ᱨᱮ ᱟᱵᱚ ᱪᱮᱫ ᱠᱚ ᱟᱨᱠᱤ ᱤᱫᱤ ᱞᱟᱹᱠᱛᱤ ᱠᱟᱱ ᱛᱟᱵᱚᱱᱟ ᱢᱮᱱ ᱛᱮ ᱵᱤᱱ ᱢᱚᱱᱮᱭᱫᱟ ᱟᱵᱤᱱ ᱟᱨᱠᱤ? ᱪᱮᱫ ᱠᱚ ᱟᱵᱚᱣᱟᱜ ᱵᱟᱰᱟᱭ ᱛᱮᱱᱟᱜ ᱪᱮᱫ ᱠᱚ ᱢᱮᱱᱟᱜᱼᱟ ᱟᱨᱠᱤ?
ᱦᱳᱭ᱾
ᱦᱳᱭ ᱟᱵᱚᱣᱟᱜ ᱢᱟ ᱤᱪᱪᱷᱟᱹ ᱢᱟ ᱢᱮᱱᱟᱜᱼᱟ ᱫᱟᱬᱟᱱ ᱵᱟᱭᱨᱮ ᱥᱮᱫ᱾ ᱦᱮᱸ, ᱦᱮᱸᱛᱚᱜ ᱡᱮᱢᱚᱱ ᱵᱚᱱ ᱫᱟᱬᱟᱱᱟ ᱯᱳᱭᱞᱳ ᱠᱟᱭᱛᱮ ᱟᱵᱚ ᱚᱸᱰᱮᱱᱟᱜ ᱵᱚᱱ ᱵᱟᱰᱟᱭᱟ ᱚᱱᱟ ᱮᱨᱤᱭᱟ ᱨᱮᱱᱟᱜ ᱡᱮ ᱚᱠᱟᱨᱮ ᱛᱤᱱᱟᱹᱜ ᱥᱟᱺᱜᱤᱧᱟ ᱦᱮᱸ ᱵᱟᱝ? ᱛᱤᱱᱟᱹᱝ ᱟᱨᱠᱤ ᱠᱷᱚᱨᱚᱪ ᱠᱷᱚᱨᱪᱟ ᱠᱚ ᱟᱨᱠᱤ ᱛᱤᱱᱟᱹᱜ ᱜᱟᱱ? ᱛᱚ ᱟᱨᱚ
ᱡᱮ ᱚᱱᱟ ᱫᱷᱟᱨᱮ ᱯᱟᱥᱮᱨᱮ ᱠᱳᱱᱳ ᱛᱟᱦᱮᱸ ᱨᱮᱱᱟᱜ ᱡᱟᱭᱜᱟ ᱠᱚ ᱢᱮᱱᱟᱜ ᱟᱥᱮ ᱵᱟᱝ? ᱚᱠᱟ ᱞᱮᱠᱟ? ᱛᱚ ᱚᱱᱟ ᱠᱚᱦᱚᱸ ᱟᱵᱚ ᱵᱟᱰᱟᱭ ᱞᱟᱹᱠᱛᱤᱭᱟᱵᱚᱱᱟ ᱟᱨᱠᱤ ᱥᱮ ᱟᱹᱵᱤᱱᱟᱜ ᱟᱹᱵᱤᱱᱟᱜ ᱢᱚᱱᱮ ᱪᱮᱫ ᱮ ᱞᱟᱹᱭᱟ ᱢᱟᱱᱮ ᱟᱸ ᱫᱟᱬᱟᱱ ᱪᱟᱞᱟᱜ ᱫᱚᱨᱠᱟᱨ ᱥᱮ ᱵᱟᱝ ᱟᱨᱠᱤ?
ᱦᱮᱸ ᱢᱟᱱᱮ ᱱᱚᱝᱠᱟ ᱟᱨᱠᱤ ᱦᱳᱭ ᱟᱹᱞᱤᱧ ᱦᱤᱥᱟᱹᱵ ᱛᱮᱫᱚ ᱫᱟᱬᱟ ᱦᱚᱸ ᱛᱷᱚᱲᱟ ᱫᱚ ᱞᱟᱹᱠᱛᱤ ᱜᱮᱭᱟ᱾
ᱟᱪᱪᱷᱟ ᱟᱪᱪᱷᱟ ᱾ ᱛᱚ ᱟᱹᱵᱤᱱ, ᱦᱮᱸ, ᱦᱮᱸ ᱦᱮᱸ ᱦᱮᱸ᱾ ᱛᱚ ᱟᱹᱵᱤᱱᱟᱜ ᱤᱪᱪᱷᱟᱹ ᱠᱤ ᱢᱮᱱᱟᱜᱼᱟ ᱱᱤᱝᱠᱟᱹᱱ, ᱡᱮ ᱫᱟᱬᱟ ᱪᱟᱞᱟᱜ ᱨᱮᱭᱟᱜ?
ᱫᱟᱬᱟ ᱪᱟᱞᱟᱣ ᱨᱮᱱᱟᱜ ᱫᱚ ᱱᱤᱛᱚᱝ ᱫᱚ ᱚᱱᱟ ᱦᱳᱭ ᱱᱤᱛᱚᱝ ᱫᱚ ᱤᱪᱪᱷᱟ ᱫᱚ ᱵᱟᱹᱱᱩᱜ ᱠᱟᱫ ᱛᱤᱧᱟᱹ ᱡᱟᱦᱟᱸ ᱥᱮᱫ ᱪᱟᱞᱟᱣ ᱨᱮᱱᱟᱜ ᱫᱚ᱾
ᱟᱪᱪᱷᱟ ᱟᱪᱪᱷᱟ᱾ ᱠᱳᱱᱳ ᱤᱱᱠᱟᱹ ᱡᱮ ᱟᱹᱵᱤᱱᱟᱜ ᱡᱩᱫᱤ ᱤᱪᱪᱷᱟᱹ ᱦᱩᱭᱩᱜᱼᱟ ᱡᱮ ᱦᱮᱸ ᱟᱹᱞᱤᱧᱟᱜ ᱯᱷᱮᱢᱮᱞᱤ ᱟᱛᱮ ᱥᱮ ᱜᱟᱛᱮ ᱠᱚ ᱟᱛᱮ ᱟᱹᱞᱤᱧ ᱞᱤᱧ ᱪᱟᱞᱟᱜᱼᱟ ᱫᱟᱬᱟᱱ ᱚᱱᱟ ᱠᱚ ᱢᱟᱱᱮ ᱨᱟᱹᱥᱠᱟᱹ ᱟᱨ ᱠᱤ ᱚᱱᱟ ᱠᱚᱨᱮ ᱧᱤᱛᱩᱢ ᱫᱚ ᱵᱟᱹᱱᱩᱜ ᱛᱟᱵᱤᱱ ᱱᱟ ᱥᱮ ᱪᱮᱫ?
ᱵᱟᱝ ᱩᱱᱟᱹᱜ ᱫᱚ ᱵᱟᱹᱱᱩᱜᱼᱟ᱾
ᱟᱪᱪᱷᱟ, ᱡᱩᱫᱤ ᱜᱮᱵᱤᱱ ᱪᱟᱞᱟᱜᱼᱟ ᱛᱚ ᱚᱠᱚᱭ ᱥᱟᱞᱟᱜ ᱪᱟᱞᱟᱜ ᱵᱤᱱ ᱢᱮᱱᱟ ᱟᱨᱠᱤ ᱱᱤᱝᱠᱟᱹ ᱜᱷᱟᱨᱚᱸᱡᱽ ᱨᱮᱱ ᱦᱚᱲ ᱥᱟᱞᱟᱜ ᱥᱮ ᱜᱟᱛᱮ ᱠᱚ ᱥᱟᱞᱟᱜ ᱟᱨᱠᱤ ᱚᱱᱠᱟ ᱞᱮᱠᱟᱛᱮ᱾
ᱢᱟᱱᱮ ᱜᱚᱜᱚ, ᱵᱟᱵᱟ ᱢᱟᱛᱚ ᱩᱱᱟᱹᱜ ᱢᱟ ᱵᱟᱠᱤᱱ ᱨᱟᱹᱥᱠᱟᱹᱣᱟ ᱡᱟᱦᱟᱸ ᱥᱮᱫ ᱪᱟᱞᱟᱣ ᱨᱮᱱᱟᱜ ᱦᱚᱸ ᱩᱱᱠᱤᱱ ᱢᱟᱛᱚ ᱚᱲᱟᱜ ᱨᱮᱱᱟᱜ ᱠᱷᱩᱫᱽ ᱡᱤ ᱢᱮᱫᱟᱨᱤ ᱢᱮᱱᱟᱜ ᱛᱮ ᱡᱟᱦᱟᱸ ᱥᱮᱫ ᱪᱟᱞᱟᱣ ᱨᱮᱱᱟᱜ ᱦᱚᱸ ᱩᱱᱟᱹᱜ ᱢᱚᱱᱮ ᱵᱟᱝ ᱞᱟᱜᱟᱜ ᱛᱟᱦᱮᱸᱱᱟ ᱚᱲᱟᱜ ᱥᱮᱱᱟᱜ ᱦᱚᱸ ᱧᱮᱞ ᱦᱳᱭᱳᱜ-ᱟ ᱥᱮ, ᱛᱚ ᱚᱱᱟ ᱦᱤᱥᱟᱹᱵ ᱛᱮᱫᱚ ᱟᱞᱤᱧ ᱫᱚ ᱢᱟᱱᱮ ᱥᱮᱱ
ᱟᱪᱪᱷᱟ ᱟᱪᱪᱷᱟ ᱟᱪᱪᱷᱟ, ᱟᱫᱚ ᱱᱤᱛᱚᱝ ᱢᱟᱛᱚ ᱟᱫᱚ ᱵᱟᱞᱤᱧ ᱞᱟᱹᱭ ᱫᱟ ᱯᱚᱨᱚᱵᱚᱨᱛᱤ ᱠᱟᱞ ᱨᱮ ᱟᱹᱵᱤᱱ ᱫᱚ ᱟᱸᱻ ᱪᱤᱨᱚᱫᱤᱱ ᱛᱚ ᱟᱨ ᱵᱟᱵᱤᱱ ᱛᱟᱦᱮᱸᱱᱟ ᱚᱸᱰᱮ, ᱫᱷᱚᱨ ᱟᱨᱚ ᱵᱤᱱ ᱪᱟᱞᱟᱜᱼᱟ ᱮᱴᱟᱜ ᱜᱷᱟᱨᱚᱸᱡᱽ ᱨᱮ, ᱛᱚ ᱚᱸᱰᱮ ᱠᱷᱚᱱᱟᱜ ᱡᱩᱫᱤ ᱠᱚ ᱢᱮᱱᱟ ᱫᱟᱬᱟᱱ ᱵᱚᱱ ᱪᱟᱞᱟᱜᱼᱟ ᱛᱚ ᱟᱹᱵᱤᱱ ᱮᱸᱻ ᱪᱮᱫ ᱯᱩᱨᱟᱹ ᱯᱷᱮᱢᱮᱞᱤ ᱟᱛᱮ ᱪᱟᱞᱟᱣ ᱵᱤᱱ ᱠᱩᱥᱤᱭᱟᱜᱼᱟ, ᱥᱮ ᱟᱵᱤᱱ ᱨᱮᱱ ᱠᱳᱱᱳ ᱦᱟᱥᱵᱮᱱᱰ ᱮᱸ ᱚᱱᱠᱟᱱ ᱟᱨᱠᱤ ᱩᱱᱤ ᱟᱛᱮᱜ ᱜᱮ᱾ ᱠᱳᱱᱳ ᱵᱟᱦᱮᱨ ᱫᱤᱥᱚᱢ ᱛᱮ ᱫᱟᱬᱟᱱ ᱥᱮᱱ ᱱᱤᱱᱠᱟᱱᱟᱜ , ᱦᱮᱸ?
ᱟᱪᱪᱷᱟ ᱟᱪᱪᱷᱟ ᱟᱪᱪᱷᱟ ᱤᱱᱟᱹ ᱜᱮᱞᱤᱧ ᱢᱮᱱᱫᱟ ᱦᱮᱸ ᱡᱮ ᱛᱟᱦᱞᱮ ᱫᱟᱬᱟᱱ ᱦᱚᱸ ᱫᱚᱨᱠᱟᱨ ᱠᱟᱱᱟ ᱥᱮ ᱛᱚ ᱱᱤᱛᱚᱝ ᱵᱟᱝ ᱨᱮᱦᱚᱸ ᱯᱚᱨᱚᱵᱚᱨᱛᱤ ᱠᱟᱞ ᱨᱮᱦᱚᱸ ᱦᱳᱭ ᱦᱚᱸ ᱫᱟᱲᱮᱭᱟᱜᱼᱟ ᱛᱚ ᱚᱱᱟ ᱫᱚ ᱞᱟᱦᱟ ᱠᱷᱚᱱᱟᱜ ᱫᱚ ᱵᱟᱹᱵᱚᱱ ᱢᱮᱱ ᱠᱮᱭᱟ, ᱡᱮ ᱮᱠᱟᱞ ᱡᱮ ᱵᱟᱝ ᱚᱱᱟ ᱦᱚᱸ ᱵᱟᱵᱚᱱ ᱢᱮᱱ ᱫᱟᱲᱮ ᱠᱮᱭᱟ ᱛᱚ, ᱱᱤᱭᱟᱹ ᱵᱟᱭᱨᱮ ᱫᱤᱥᱚᱢ ᱟᱹᱵᱤᱱ ᱚᱠᱟᱨᱮ ᱪᱟᱞᱟᱜ ᱵᱩᱡᱷᱟᱹᱣ ᱵᱤᱱᱟ ᱧᱮᱞ ᱞᱮᱠᱟᱱᱟᱜ ᱫᱟᱬᱟᱱ, ᱪᱟᱞᱟᱜ ᱧᱮᱞ ᱞᱮᱠᱟᱱᱟᱜ ᱟᱨᱠᱤ ᱚᱠᱟᱴᱟᱜ ᱵᱤᱱ ᱢᱚᱱᱮᱭᱟ ᱱᱤᱭᱟᱹ ᱫᱟᱨᱡᱤᱞᱤᱝ ᱠᱤᱝᱵᱟ ᱠᱳᱱᱚ ᱟᱨᱦᱚᱸ ᱚᱱᱠᱟᱱᱟᱜ ᱠᱳᱱᱳ ᱴᱨᱟᱵᱷᱮᱞ ᱡᱟᱭᱜᱟ ᱟᱹᱵᱤᱱ ᱵᱤᱱ ᱞᱚᱠᱠᱷᱚ ᱟᱠᱟᱫᱟ ᱚᱱᱠᱟᱱᱟᱜ?
ᱫᱟᱬᱟᱱ ᱡᱟᱭᱜᱟ
ᱦᱮᱸ
ᱱᱤᱛᱚᱝ ᱫᱚ ᱚᱱᱠᱟ ᱫᱚ ᱵᱟᱞᱤᱧ ᱥᱟᱪᱟᱣ ᱟᱠᱟᱫᱟ ᱢᱟᱱᱮ ᱡᱟᱦᱟᱸᱥᱱ ᱫᱟᱬᱟᱱ ᱪᱟᱞᱟᱜ ᱟᱹᱞᱤᱧ ᱚᱱᱠᱟ ᱫᱚ᱾
ᱟᱪᱪᱷᱟ ᱟᱪᱪᱷᱟ
ᱦᱳᱭ
ᱛᱚ ᱱᱤᱝᱠᱟᱹ ᱯᱚᱨᱚᱵᱽ ᱯᱟᱛᱟ ᱨᱮᱵᱤᱱ ᱢᱮᱱᱫᱟ ᱵᱟᱹᱵᱤᱱ ᱥᱮᱱ ᱠᱟᱱᱟ ᱛᱚ ᱥᱮ ᱟᱛᱳ ᱠᱚᱨᱮ ᱠᱳᱱᱳ ᱤᱭᱟᱹ ᱫᱷᱚᱨᱚᱢ ᱨᱮᱭᱟᱜ ᱯᱩᱡᱟᱹ ᱯᱟᱥᱟ ᱠᱚ ᱟᱨᱠᱤ ᱦᱩᱭᱩᱜ ᱜᱮᱭᱟ ᱥᱮ ᱵᱟᱝ ᱠᱟᱹᱴᱤᱡ ᱮᱢ ᱞᱟᱹᱭ ᱞᱮᱠᱷᱟᱱ ᱱᱟᱯᱟᱭᱚᱜ-ᱟ? ᱦᱮᱞᱳ ᱟᱹᱞᱤᱧᱟᱜ ᱨᱚᱲ ᱟᱸᱡᱚᱢᱚᱜ ᱠᱟᱱᱟ? ᱦᱮᱸ ᱢᱮᱱᱫᱟᱞᱤᱧ ᱡᱮ ᱟᱵᱤᱱ ᱵᱤᱱ ᱢᱮᱱ ᱠᱮᱫᱟ ᱛᱚ ᱦᱮᱸ ᱢᱮᱱᱫᱟᱞᱤᱧ ᱯᱚᱨᱚᱵᱽ ᱯᱟᱛᱟ ᱵᱤᱱ ᱢᱮᱱ ᱮᱫᱟ ᱵᱟᱹᱵᱤᱱ ᱪᱟᱞᱟᱣ ᱠᱟᱱᱟ ᱛᱮᱢᱚᱱ ᱛᱟᱦᱚᱞᱮ ᱢᱮᱱᱫᱟᱞᱤᱧ ᱡᱮ, ᱟᱯᱮ ᱟᱛᱳ ᱠᱚᱨᱮ ᱫᱷᱚᱨᱚᱢ ᱨᱮᱭᱟᱜ ᱡᱟᱸᱦᱟ ᱵᱚᱸᱜᱟ ᱵᱩᱨᱩ ᱯᱩᱡᱟᱹ ᱯᱟᱥᱟ ᱠᱚᱵᱚᱱ ᱠᱚᱨᱟᱣᱟ ᱡᱮᱢᱚᱱ ᱵᱟᱦᱟ, ᱥᱚᱦᱦᱟᱭ, ᱢᱟᱜ ᱢᱚᱸᱬᱮ ᱟᱵᱚᱱ, ᱛᱚ ᱱᱚᱣᱟ ᱠᱚ ᱠᱤ ᱟᱯᱞᱮ ᱚᱱᱟ ᱟᱹᱛᱩ ᱠᱚᱨᱮ ᱢᱮᱱᱟᱜ ᱥᱮ ᱵᱟᱹᱱᱩᱜ-ᱟ ᱚᱱᱟ ᱠᱚ?
ᱦᱳᱭ ᱢᱮᱱᱟᱜ ᱜᱮᱭᱟ ᱚᱱᱟ ᱠᱚᱫᱚ ᱡᱚᱛᱚ ᱜᱮᱞᱤᱧ ᱠᱚᱨᱟᱣ ᱟᱠᱟᱫᱟ ᱢᱟᱱᱮ ᱚᱱᱟ ᱠᱚᱫᱚ ᱟᱹᱰᱤ ᱜᱮ ᱡᱟᱹᱥᱛᱤ ᱡᱟᱥᱛᱤ ᱜᱮᱞᱤᱧ ᱠᱩᱥᱤᱭᱟᱜ ᱛᱟᱸᱦᱮᱱᱟ ᱾ ᱟᱯᱱᱟᱨᱟᱜ ᱫᱷᱚᱨᱚᱢ ᱨᱮᱱᱟᱜ ᱠᱟᱹᱢᱤ ᱫᱚ ᱟᱹᱰᱤ ᱜᱮ ᱠᱩᱥᱤ ᱢᱮᱱᱟᱜ-ᱟ᱾ ᱢᱚᱡᱽ ᱞᱤᱧ ᱵᱩᱡ ᱛᱟᱸᱦᱮᱱᱟ ᱾
ᱟᱪᱪᱷᱟ ᱟᱪᱪᱷᱟ, ᱡᱮ ᱱᱚᱜ-ᱚᱭ ᱟᱵᱚ ᱵᱚᱱ ᱧᱮᱞ ᱜᱮᱭᱟ ᱡᱮ ᱠᱤᱪᱷᱩ ᱠᱤᱪᱷᱩ ᱮᱞᱟᱠᱟ ᱠᱚᱨᱮ ᱤᱱᱠᱟᱹ ᱟᱨ ᱫᱷᱚᱨᱚᱢ ᱯᱩᱡᱟᱹ ᱚᱠᱛᱚ ᱥᱮ ᱫᱷᱚᱨᱚᱢ ᱟᱠᱷᱲᱟ ᱠᱚᱨᱮ ᱧᱮᱞ ᱟᱠᱟᱱᱟ ᱡᱮ ᱟᱵᱚᱣᱟᱜ ᱡᱟᱸᱦᱟ ᱦᱚᱨᱚᱜ ᱵᱟᱸᱫᱮ ᱠᱚ ᱟᱨᱠᱤ ᱡᱟᱸᱦᱟ ᱢᱮᱱᱟᱜ ᱛᱟᱵᱚᱱᱟ ᱟᱵᱚᱣᱟᱜ, ᱤᱭᱟᱹ ᱨᱮᱭᱟᱜ ᱥᱟᱶᱛᱟ ᱨᱮᱭᱟᱜ ᱛᱚ ᱚᱱᱟ ᱠᱚ ᱵᱟᱝ ᱠᱟᱛᱮ ᱮᱴᱟᱜ ᱠᱤᱪᱷᱩ ᱥᱩᱴ ᱯᱮᱱᱴ ᱫᱚᱠᱚ ᱦᱚᱨᱚᱜ ᱤᱫᱤᱭᱮᱫᱟ᱾ ᱛᱚ ᱚᱱᱟ ᱵᱟᱨᱮᱛᱮ ᱟᱹᱵᱤᱱ ᱪᱮᱫ ᱵᱤᱱ ᱢᱮᱱᱟ ᱟᱨᱠᱤ?
ᱵᱟᱝ ᱚᱱᱟ ᱦᱤᱥᱟᱹᱵ ᱛᱮ ᱛᱚ ᱟᱹᱞᱤᱧᱟᱜ ᱫᱚ ᱢᱟᱱᱮ ᱵᱟᱹᱲᱤᱡ ᱦᱩᱭᱩᱜ ᱠᱟᱱᱟ᱾ ᱡᱟᱸᱦᱟ ᱟᱵᱚᱣᱟᱜ ᱠᱟᱱᱟ ᱦᱚᱨᱚᱜ ᱵᱟᱸᱫᱮ ᱨᱮᱱᱟᱝ ᱵᱟᱥ ᱚᱱᱟᱜᱤ ᱵᱚᱱ ᱟᱯᱱᱟᱨ ᱞᱮᱠᱷᱟᱱᱡ ᱫᱚ ᱢᱚᱸᱪ ᱦᱩᱭᱩᱜ-ᱟ᱾
ᱟᱪᱪᱷᱟ ᱟᱪᱪᱷᱟ, ᱟᱹᱰᱤ ᱢᱚᱸᱡᱽ ᱞᱤᱧ ᱵᱩᱡᱷᱟᱹᱣ ᱠᱮᱫᱟ ᱟᱹᱵᱤ ᱱᱟᱜ ᱠᱟᱛᱷᱟ ᱟᱸᱡᱚᱢ ᱠᱟᱛᱮ, ᱛᱚ ᱟᱯᱮ ᱥᱚᱨᱦᱟᱭ ᱠᱚᱯᱮ ᱥᱚᱦᱚᱨᱟᱭᱚᱜ ᱜᱮᱭᱟ?
ᱦᱳᱭ ᱥᱚᱨᱦᱟᱭ
ᱦᱮᱞᱳ ᱟᱪᱪᱷᱟ ᱟᱪᱪᱷᱟ, ᱛᱚ ᱥᱚᱨᱦᱟᱭ ᱯᱚᱨᱚᱵᱽ ᱠᱚ ᱟᱨ
ᱟᱪᱪᱷᱟ ᱟᱪᱪᱷᱟ, ᱛᱚ ᱠᱟᱛᱷᱟ ᱨᱮᱸᱦᱚ ᱟᱸᱡᱚᱢ ᱠᱟᱱᱟ ᱡᱮ ᱢᱚᱸᱬᱮ ᱥᱤᱧ ᱢᱚᱸᱬᱮ ᱧᱤᱫᱟᱹ ᱟᱨᱠᱤ ᱥᱚᱨᱦᱟᱭ ᱦᱟᱹᱛᱤ ᱞᱮᱠᱟᱱ ᱟᱵᱚᱣᱟᱜ ᱫᱚ ᱱᱚᱣᱟ ᱫᱚ ᱦᱟᱹᱛᱤ ᱞᱮᱠᱟᱱ ᱥᱟᱹᱨᱤ ᱥᱚᱨᱚᱦᱟᱭ ᱠᱟᱱ ᱛᱟᱸᱵᱚᱱᱟ ᱥᱮ᱾ ᱛᱚ ᱚᱠᱟᱞᱮᱠᱟ ᱯᱮ ᱥᱚᱨᱚᱦᱟᱭᱚᱜ-ᱟ ᱟᱨᱠᱤ ᱚᱱᱟ ᱠᱟᱹᱴᱤᱡ ᱵᱤᱱ ᱞᱟᱹᱭ ᱞᱮᱠᱷᱟᱱ ᱟᱹᱞᱤᱧ ᱦᱚᱸ ᱟᱸᱡᱚᱢ ᱨᱮ ᱠᱩᱥᱤ ᱞᱤᱧ ᱵᱩᱡᱷᱟᱹᱣ ᱠᱮᱭᱟ ᱟᱨᱠᱤ?
ᱟᱪᱪᱷᱟ ᱞᱟᱹᱭ ᱵᱮᱱᱟᱞᱤᱧ, ᱟᱞᱮ ᱫᱚ ᱢᱟᱱᱮ ᱯᱟᱸᱪ ᱫᱤᱱ ᱞᱮ ᱥᱚᱨᱦᱟᱭᱚᱜ ᱛᱟᱸᱦᱮᱱᱟ ᱢᱚᱸᱬᱮ ᱫᱤᱱ᱾
ᱢᱚᱸᱬᱮ ᱫᱤᱱ ᱨᱮ ᱮᱦᱚ ᱫᱤᱱ ᱫᱚ ᱩᱢ ᱢᱟᱦᱟᱞᱮ ᱚᱱᱟ ᱦᱤᱞᱳᱜ ᱠᱚ, ᱢᱟᱱᱮ ᱥᱚᱵᱚᱫ ᱵᱟᱲᱟ ᱠᱟᱛᱮᱱ
ᱦᱚᱸ, ᱦᱚᱸ-ᱦᱚᱸ ᱾
ᱧᱤᱫᱟᱹ ᱥᱮᱱ ᱫᱚ ᱜᱟᱹᱭ ᱰᱟᱝᱨᱟ ᱠᱚ ᱡᱟᱜᱟᱣ ᱠᱚᱣᱟᱞᱮ
ᱦᱮᱸ-ᱦᱮᱸ᱾
ᱰᱟᱝᱨᱟ ᱠᱚ ᱥᱩᱱᱩᱢ ᱠᱚᱞᱮ ᱚᱡᱚᱜ ᱟᱠᱚᱣᱟ ᱫᱚᱥᱟᱨ ᱫᱤᱱ ᱫᱚ ᱵᱚᱸᱜᱟ ᱫᱤᱱ ᱛᱟᱸᱦᱮᱱ ᱛᱟᱞᱮᱭᱟ᱾ ᱫᱚᱥᱨ ᱫᱤᱱ ᱵᱚᱸᱜᱟ ᱵᱟᱲᱟ ᱠᱟᱛᱮᱱ ᱫᱚᱥᱟᱨ ᱦᱤᱞᱳᱜ ᱫᱚ ᱠᱷᱩᱱᱴᱟᱹᱣ ᱫᱤᱱ
ᱟᱫᱚ ᱤᱱᱟᱹ ᱦᱤᱞᱳᱜ ᱫᱚ ᱢᱟᱱᱮ ᱠᱷᱩᱱᱴᱟᱹᱣ ᱫᱤᱱ ᱫᱚ ᱠᱷᱩᱱᱴᱟᱹᱣ ᱞᱟ ᱞᱟᱦᱟᱨᱮ ᱰᱟᱝᱨᱟ ᱠᱚ ᱡᱟᱜᱟᱣ ᱞᱟᱦᱟ ᱠᱟᱛᱮᱱ, ᱰᱟᱝᱨᱟ ᱠᱷᱩᱱᱴᱟᱹᱣ ᱞᱮ ᱩᱰᱩᱝ ᱠᱚᱣᱟ᱾ ᱠᱩᱞᱦᱤ ᱨᱮ᱾
ᱟᱪᱷᱟ-ᱟᱪᱷᱟ ᱦᱮᱸ, ᱦᱮᱸ-ᱦᱮᱸ᱾
ᱠᱟᱛᱮᱱ ᱫᱟᱫᱟ ᱛᱟᱠᱚ ᱠᱚ ᱩᱰᱩᱝ ᱠᱟᱛᱮᱱ ᱥᱮ ᱟᱨ ᱩᱱᱠᱩ ᱛᱮᱭᱟᱝ ᱛᱟᱠᱚ ᱠᱚᱫᱚ ᱠᱚ ᱪᱟᱨᱦᱟᱣ ᱠᱚᱣᱟ ᱜᱟᱹᱭ ᱰᱟᱝᱨᱟ
ᱦᱮᱸ-ᱦᱮᱸ᱾
ᱦᱳᱭ ᱟᱫᱚ ᱤᱱᱟᱹᱠᱮ ᱵᱟᱫ ᱚᱱᱟ ᱥᱚᱢᱚᱭ ᱠᱷᱚᱱᱜᱮ ᱟᱫᱚ ᱮᱱᱮ ᱞᱮ ᱮᱦᱚᱵ ᱮᱱ ᱜᱮ᱾
ᱟᱪᱷᱟ-ᱟᱪᱷᱟ ᱾
ᱟᱨ ᱚᱱᱟ ᱠᱷᱳᱭ ᱫᱚᱥᱟᱨ ᱫᱤᱱ ᱦᱳᱭ ᱢᱮᱱᱵᱮᱱ?
ᱦᱚᱸ ᱢᱮᱱ ᱮᱫᱟᱞᱤᱧ ᱡᱮ ᱱᱤᱝᱠᱟᱹ ᱜᱮ ᱱᱚᱜᱼᱚᱭ ᱡᱮ ᱟᱵᱚ ᱵᱟᱦᱟ ᱱᱤᱭᱟᱹ ᱥᱚᱨᱦᱟᱭ ᱨᱮ ᱩᱱᱟᱹᱜ ᱜᱟᱱ ᱯᱮᱲᱟ ᱯᱟᱹᱲᱦᱟᱹ ᱠᱚᱵᱚᱱ ᱞᱟᱹᱭ ᱟᱠᱚᱣᱟ ᱡᱮ ᱢᱤᱥᱨᱟ ᱡᱟᱶᱟᱭ ᱛᱟᱠᱚ ᱥᱮ ᱛᱤᱧᱟᱝ ᱛᱟᱠᱚ ᱡᱮ ᱩᱱᱟᱹ ᱡᱟᱠ ᱠᱚᱨᱟᱣᱟ ᱱᱚᱣᱟ ᱨᱮ ᱟᱹᱵᱤᱱᱟᱜ ᱨᱟᱹᱥᱠᱟᱹ ᱛᱮ ᱟᱹᱵᱤᱱ ᱪᱮᱫ ᱵᱤᱱ ᱞᱟᱹᱭᱟ ᱟᱨᱠᱤ ᱱᱚᱣᱟ ᱯᱚᱨᱚᱵᱽ ᱵᱟᱨᱮᱛᱮ ᱟᱨᱠᱤ ᱟᱹᱵᱤᱱ ᱛᱤᱱᱟᱹᱜ ᱨᱟᱹᱥᱠᱟᱹ ᱵᱤᱱ ᱟᱴᱠᱟᱨᱟ ᱟᱨᱠᱤ ᱱᱚᱣᱟ ᱠᱚ? ᱦᱮᱸ ᱱᱚᱣᱟ ᱵᱟᱨᱮᱛᱮ ᱛᱚ ᱚᱱᱟ ᱠᱚ ᱠᱟᱹᱴᱤᱡ ᱵᱮᱱ ᱞᱟᱹᱭ ᱞᱮᱠᱷᱟᱱ?
ᱚᱱᱟᱛᱚ ᱱᱚᱣᱟ ᱨᱮᱢᱟ ᱛᱚ ᱮᱱᱛᱮᱱ ᱟᱵᱚᱣᱟᱜ ᱢᱟ ᱥᱟᱱᱟᱢ ᱠᱷᱚᱱ ᱞᱟᱹᱴᱩ ᱯᱚᱨᱚᱵᱽ ᱠᱟᱱ ᱛᱟᱵᱚᱱᱟ ᱦᱟᱹᱛᱤ ᱞᱮᱠᱟᱱ ᱯᱚᱨᱚᱵᱽ ᱟᱨ ᱡᱚᱛᱚ ᱦᱚᱲ ᱡᱩᱫᱤ ᱛᱮᱭᱟᱝ ᱛᱮᱠᱚ ᱫᱤᱫᱤ ᱛᱟᱠᱚ ᱱᱟᱱᱟ ᱛᱟᱠᱚ ᱠᱚ ᱦᱮᱡ ᱥᱟᱢᱴᱟᱣ ᱞᱮᱱᱠᱷᱟᱱ ᱟᱨᱚ ᱢᱚᱸᱡᱽ ᱵᱩᱡᱩᱜᱼᱟ ᱡᱚᱛᱚ ᱦᱚᱲ ᱢᱤᱞᱟᱹ ᱛᱮ ᱥᱚᱨᱦᱟᱭᱚᱜᱼᱟᱵᱚᱱ ᱯᱚᱨᱚᱵᱽ ᱵᱚᱱ ᱢᱟᱱᱟᱣᱟ ᱛᱚ ᱟᱹᱰᱤ ᱠᱩᱥᱤ ᱨᱮᱱᱟᱜ ᱠᱟᱛᱷᱟ᱾
ᱟᱪᱷᱟ-ᱟᱪᱷᱟ ᱟᱹᱰᱤ ᱢᱚᱸᱡᱽᱞᱤᱧ ᱵᱩᱡᱷᱟᱹᱣ ᱠᱮᱫᱟ ᱟᱵᱤᱱᱟᱜ ᱱᱚᱣᱟ ᱠᱟᱛᱷᱟ ᱟᱸᱡᱚᱢ ᱠᱟᱛᱮ᱾ ᱡᱮ ᱵᱟᱝᱢᱟ, ᱟᱵᱚ ᱱᱤᱭᱟᱹ ᱥᱚᱨᱦᱟᱭ ᱯᱚᱨᱚᱵᱽ ᱵᱟᱨᱮᱛᱮ ᱟᱹᱰᱤᱜᱟᱱ ᱟᱨ ᱯᱮᱲᱟ ᱯᱟᱹᱲᱦᱟᱹ ᱡᱟᱦᱟᱸᱭ ᱵᱟᱠᱚ ᱧᱟᱯᱟᱢ ᱠᱟᱱᱟ ᱩᱱᱠᱩ ᱦᱚᱸ ᱢᱤᱫ ᱫᱤᱱ ᱨᱮᱠᱚ ᱧᱮᱯᱮᱞᱟ ᱨᱮᱠᱚ ᱨᱚᱯᱚᱲᱟ, ᱛᱚ ᱟᱹᱰᱤ ᱨᱟᱹᱥᱠᱟᱹ ᱜᱮ ᱟᱴᱠᱟᱨᱚᱜᱼᱟ ᱡᱮ ᱢᱤᱫᱛᱮ ᱩᱱᱟᱹᱜ ᱫᱤᱱ ᱯᱚᱨᱮ ᱠᱚ ᱧᱮᱯᱮᱞ ᱨᱚᱯᱚᱲᱟ ᱛᱚ ᱟᱹᱵᱤᱱᱟᱜ ᱱᱚᱣᱟ ᱠᱟᱛᱷᱟ ᱟᱸᱡᱚᱢ ᱠᱟᱛᱮᱜ ᱟᱹᱰᱤᱜᱮ ᱵᱷᱟ. ᱞᱤᱧ ᱵᱩᱡᱷᱟᱹᱣ ᱠᱮᱫᱟ ᱾ ᱛᱚ,
ᱦᱳᱭ᱾
ᱟᱹᱵᱤᱱᱟᱜ, ᱚᱱᱛᱮ ᱨᱮ ᱟᱯᱮ ᱠᱷᱩᱱᱴᱟᱹᱣ ᱜᱟᱱ ᱛᱤᱱᱟᱹᱜ ᱜᱟᱱ ᱰᱟᱹᱝᱨᱤ ᱠᱚᱯᱮ ᱛᱚᱞ ᱠᱚᱣᱟ ᱟᱨᱠᱤ ᱠᱷᱩᱱᱴᱟᱹᱣ ᱨᱮ? ᱚᱲᱟᱜ ᱯᱨᱚᱛᱮᱠ ᱜᱮ ᱥᱮ ᱠᱤᱪᱷᱩ ᱚᱲᱟᱜ ᱫᱚ ᱵᱟᱫ ᱠᱚ ᱛᱟᱦᱮᱸᱱᱟ ᱟᱨᱠᱤ?
ᱠᱷᱩᱱᱴᱟᱹᱣ ᱨᱮᱫᱚ ᱟᱞᱮᱥᱮᱫ ᱢᱮᱱᱵᱮᱱ ᱢᱟᱱᱮ ᱟᱞᱮᱥᱮᱫ ᱫᱚ ᱠᱷᱩᱱᱴᱟᱹᱣ ᱫᱚ ᱱᱚᱝᱠᱟ ᱞᱮ ᱠᱷᱩᱱᱴᱟᱹᱣ ᱴᱟ. ᱣ ᱠᱚᱣᱟ, ᱡᱩᱫᱤ ᱥᱚᱨᱦᱟᱭ ᱨᱮ ᱡᱟᱦᱟᱸᱭ ᱵᱚᱸᱜᱟ ᱫᱟᱲᱮᱭᱟᱫᱟ
ᱥᱚᱨᱦᱟᱭ ᱨᱮ ᱵᱟᱝ ᱵᱚᱸᱜᱟᱜ ᱛᱟᱦᱮᱸᱱᱟᱠᱚ? ᱦᱳᱭ ᱡᱟᱦᱟᱸᱭ ᱜᱮ ᱵᱚᱸᱜᱟ ᱫᱟᱲᱮᱭᱟᱫᱟ ᱵᱚᱸᱜᱟᱭᱮᱱᱟᱭ ᱵᱟ. ᱥ ᱩᱱᱤ ᱦᱚᱲᱜᱮ ᱠᱷᱩᱱᱴᱟᱹᱣ ᱫᱟᱲᱮᱭᱟᱠᱚᱣᱟᱭ ᱰᱟᱹᱝᱨᱤ ᱫᱚ ᱚᱱᱮ ᱚᱱᱠᱟ ᱾
ᱟᱪᱷᱟ-ᱟᱪᱷᱟ ᱾ ᱟᱹᱰᱤ ᱢᱚᱸᱡᱽ ᱞᱤᱧ ᱵᱩᱡᱷᱟᱹᱣ ᱠᱮᱫᱟ ᱟᱹᱵᱤᱱ ᱥᱟᱞᱟᱜ ᱨᱚᱯᱚᱲ ᱠᱟᱛᱮ ᱱᱤᱭᱟᱹ ᱠᱚ ᱥᱚᱨᱦᱟᱭ ᱵᱟᱨᱮᱛᱮ ᱥᱮ ᱱᱤᱭᱟᱹ ᱯᱚᱨᱚᱵᱽ ᱵᱟᱨᱮ ᱤᱭᱟᱹ ᱛᱮ, ᱛᱚ ᱮᱸᱜ ᱮᱯᱥ ᱨᱮᱭᱟᱜ ᱫᱟᱨᱮ ᱛᱮ ᱡᱟᱦᱟᱸ ᱟᱞᱟᱝ ᱨᱚᱯᱚᱲ ᱨᱮᱱᱟᱜ ᱴᱟᱭᱤᱢᱮ ᱮᱢᱟ ᱞᱟᱝ ᱛᱟᱦᱮᱸᱱ ᱥᱮ ᱚᱠᱛᱚ ᱮᱢᱟᱫ ᱞᱟᱝ ᱛᱟᱦᱮᱸᱱ ᱤᱱᱟᱹ ᱫᱚ ᱟᱸ ᱢᱩᱪᱟᱹᱫ ᱦᱮᱡ ᱟᱠᱟᱱᱟ ᱛᱚ ᱯᱚᱨᱚᱵᱚᱨᱛᱤ ᱟᱨᱞᱟᱝ ᱯᱚᱲᱟ ᱮᱴᱟᱜ ᱠᱚ ᱴᱚᱯᱤᱠ ᱟᱛᱮ ᱟᱨ ᱪᱮᱫ ᱾ ᱟᱪᱪᱷᱟ ᱢᱟ ᱡᱚᱸᱦᱟᱨ, ᱫᱚ ᱱᱤᱭᱟᱹ ᱵᱮᱲᱟ ᱫᱚ ᱱᱤᱝᱠᱟᱹ ᱜᱮ ᱟᱨᱦᱚᱹ ᱞᱟᱝ ᱜᱚ ᱮᱴᱟᱜ ᱴᱚᱯᱤᱠ ᱾
ᱡᱚᱸᱦᱟᱨ ᱾